ᱦᱮᱸ ᱡᱚᱦᱟᱨ ᱜᱮ ᱡᱚᱦᱟᱨ ᱜᱮ
ᱪᱮᱫ ᱮᱢ ᱪᱤᱠᱟᱹᱭ ᱫᱟ ᱵᱚᱭᱦᱟ?
ᱦᱮᱸ ᱪᱤᱠᱟᱹ ᱦᱚᱸ ᱵᱟᱝ ᱦᱚᱸᱜᱼᱚᱭ ᱥᱮᱸᱫᱽᱨᱟ ᱩᱰᱩᱠ ᱦᱩᱭ ᱠᱟᱱᱟ ᱵᱚᱭᱦᱟ
ᱚ ᱥᱤᱞᱤ ᱯᱮ ᱥᱮᱸᱫᱽᱨᱟᱭ ᱮᱜ ᱠᱚᱣᱟ ᱵᱚᱭᱦᱟ?
ᱦᱚᱸᱜᱼᱚᱭ ᱠᱩᱞᱟᱹᱭ ᱠᱚ ᱥᱟᱨᱜᱟ ᱠᱚ᱾
ᱚ ᱱᱮᱛᱚᱜ ᱱᱤᱱᱟᱹ ᱧᱤᱫᱟᱹ
ᱦᱮᱸ ᱧᱤᱫᱟᱹ ᱨᱮᱜᱮ ᱜᱚᱝᱠᱮ᱾ ᱱᱚᱣᱟ ᱧᱤᱫᱟᱹ ᱨᱮᱜᱮ ᱠᱩᱞᱟᱹᱭ ᱠᱚ ᱱᱟᱯᱟᱭ ᱠᱚ ᱩᱰᱩᱠᱚᱜᱼᱟ ᱠᱚ᱾
ᱱᱟᱯᱟᱭ ᱠᱟᱛᱷᱟ ᱟᱫᱚ ᱧᱟᱢ ᱠᱮᱫ ᱠᱚᱣᱟ ᱯᱮᱥᱮ ᱵᱟᱝ ᱛᱟᱞᱦᱮ?
ᱱᱤᱛ ᱫᱷᱟᱹᱵᱤᱡ ᱛᱚᱦᱟᱸᱜ ᱛᱚ ᱟᱣᱹᱨᱤ ᱞᱮ ᱧᱟᱢ ᱠᱚᱣᱟ ᱩᱱᱠᱩ ᱜᱮᱞᱮ ᱥᱮᱸᱫᱽᱨᱟ ᱵᱟᱲᱟᱭᱮᱫ ᱠᱚᱣᱟ ᱚᱠᱟ ᱠᱚᱨᱮ ᱡᱷᱩᱯᱩᱛᱩᱲᱩ ᱠᱚᱨᱮ ᱠᱚ ᱩᱠᱩ ᱵᱟᱲᱟ ᱠᱟᱱᱟ ᱠᱚ ᱩᱱᱠᱩ ᱵᱚᱞᱮ ᱩᱭᱩᱝ ᱪᱳᱰᱩᱜ ᱛᱟᱸᱲᱟᱜ ᱨᱮ ᱢᱮᱱᱟᱜ ᱞᱮᱭᱟ᱾
ᱦᱮᱸ, ᱟᱪᱪᱷᱟ ᱟᱫᱚ ᱱᱚᱣᱟ ᱞᱟᱦᱟ ᱟᱞᱮᱫᱚ ᱵᱚᱭᱦᱟ ᱦᱟᱯᱮ ᱱᱚᱛᱮᱞᱮ ᱛᱩᱫ ᱟᱠᱟᱱᱟᱞᱮ ᱵᱟᱹᱨᱩᱰᱟᱝ ᱜᱚᱡ ᱵᱚᱭᱦᱟ᱾
ᱪᱮᱫ ᱟᱯᱮ ᱚᱱᱛᱮ ᱫᱚ ᱡᱟᱹᱲᱤ ᱞᱮᱫᱟ ᱥᱮ ᱪᱮᱫ?
ᱦᱮᱸ ᱵᱚᱭᱦᱟ ᱡᱟᱹᱲᱤ ᱞᱮᱫᱟᱭ ᱟᱹᱰᱤ ᱡᱟᱹᱥᱛᱤ ᱜᱮ ᱡᱟᱹᱲᱤ ᱠᱮᱫᱟᱭ ᱟᱫᱚ ᱵᱟᱹᱨᱩᱰᱟᱝ ᱠᱚ ᱠᱚ ᱛᱩᱫᱩᱜ ᱜᱮᱭᱟ ᱥᱮ ᱟᱫᱚ ᱵᱩᱨᱩᱰᱟᱝ ᱠᱚᱞᱮ ᱛᱩᱫ ᱟᱠᱟᱱᱟ ᱜᱚᱡ ᱠᱚ᱾ ᱟᱫᱚ ᱟᱯᱮ ᱫᱚ ᱵᱚᱭᱦᱟ ᱵᱟᱹᱨᱩᱰᱟᱝ ᱠᱚᱯᱮ ᱠᱚ ᱜᱚ ᱜᱚᱡ ᱠᱚᱣᱟ ᱥᱮ ᱵᱟᱝ?
ᱦᱮᱸ ᱜᱚᱡ ᱢᱟᱱᱮ, ᱵᱟᱨᱩᱜᱰᱟᱝ ᱱᱚᱛᱮ ᱫᱚ ᱟᱫᱚ ᱦᱟᱸᱜ ᱚᱱᱠᱟ ᱵᱟᱨᱩᱰᱟᱝ ᱠᱚᱫᱚ ᱵᱟᱝᱠᱚ ᱧᱮᱞᱚᱜ ᱠᱟᱱᱟ ᱠᱚ᱾
ᱵᱟᱝᱠᱚ ᱧᱮᱞᱚᱜ ᱠᱟᱱ
ᱦᱮᱸ ᱰᱟᱹᱦᱤ ᱴᱚᱴᱷᱟ ᱛᱚ ᱦᱟᱸᱜ᱾ ᱵᱟᱹᱨᱩᱜᱰᱟᱝ ᱫᱚ ᱛᱚ ᱵᱟᱝᱠᱚ ᱧᱮᱞᱚᱜ ᱠᱟᱱᱟ ᱠᱚ ᱤᱱᱟᱹ ᱠᱷᱟᱹᱛᱤᱨ ᱡᱟᱦᱳᱠ ᱠᱩᱞᱟᱹᱭ ᱥᱟᱨᱜᱟ ᱠᱚᱞᱮ ᱧᱟᱢ ᱵᱟᱲᱟᱭᱮᱫ ᱠᱚᱣᱟᱞᱮ᱾
ᱦᱮᱸ᱾
ᱟᱫᱚ ᱟ ᱱᱚᱣᱟ ᱞᱟᱦᱟ ᱯᱮ ᱜᱚᱡ ᱵᱟᱲᱟ ᱞᱮᱫ ᱠᱚᱣᱟ ᱥᱮ ᱵᱟᱝ ?
ᱦᱮᱸ ᱦᱮᱸ ᱢᱤᱫ ᱡᱚᱠᱷᱟ ᱚᱱᱠᱟ ᱜᱚᱡ ᱦᱩᱭ ᱞᱮᱱ ᱛᱟᱦᱮᱸᱫ᱾
ᱦᱮᱸ᱾
ᱦᱮ ᱢᱟᱱᱮ ᱩᱱ ᱦᱤᱞᱳᱜ ᱢᱟᱱᱮ ᱪᱮᱫ ᱞᱮᱠᱟ ᱞᱟᱹᱭ ᱜᱟᱱᱚᱜ-ᱟ ᱯᱮ ᱦᱚᱲ ᱞᱮ ᱪᱟᱞᱟᱣ ᱟᱠᱟᱱ ᱛᱟᱦᱮᱸᱫ
ᱯᱮ ᱦᱚᱲ ᱚᱱᱠᱟ ᱧᱤᱫᱟᱹ ᱵᱮᱲᱟ ᱜᱮᱞᱮ ᱪᱟᱞᱟᱣ ᱠᱟᱱ ᱛᱟᱦᱮᱸᱫ ᱡᱟᱦᱳᱠ ᱫᱟᱬᱟ ᱵᱟᱲᱟ ᱫᱟᱬᱟ ᱵᱟᱲᱟ ᱢᱤᱫᱴᱟᱝ ᱠᱩᱞᱟᱹᱭ ᱞᱮ ᱧᱮᱞ ᱧᱟᱢ ᱠᱟᱫᱮᱭᱟᱞᱮ ᱡᱟᱦᱳᱠ ᱯᱮ ᱦᱚᱲ ᱛᱮ ᱯᱮ ᱥᱮᱫ ᱞᱮᱠᱟ ᱛᱮᱜᱮ ᱞᱮ ᱜᱷᱮᱨᱟᱣ ᱠᱟᱫᱮᱭᱟ ᱞᱮ᱾ ᱦᱮᱸ ᱛᱟᱯᱚᱨᱮ ᱚᱫᱠᱟ ᱜᱷᱮᱨᱟᱣ ᱜᱷᱮᱨᱟᱣ ᱜᱷᱮᱨᱟᱣ ᱜᱷᱮᱨᱟᱣ ᱛᱮ ᱥᱩᱨ ᱯᱩᱨᱟᱹ ᱞᱮ ᱥᱮᱴᱮᱨ ᱟᱠᱟᱱᱟ ᱞᱮ ᱯᱩᱨᱟᱹ ᱵᱟᱹᱭ ᱵᱟᱹᱭ ᱛᱮ ᱠᱩᱰᱩᱝ ᱠᱩᱰᱩᱝ ᱛᱮᱞᱮ ᱪᱟᱞᱟᱣ ᱟᱠᱟᱱᱟ ᱞᱮ ᱯᱩᱨᱟᱹ ᱛᱟᱨᱯᱚᱨ ᱚᱝᱠᱟ ᱫᱟᱹᱲᱮᱜ ᱛᱟᱦᱮᱸᱫ ᱢᱤᱫᱴᱟᱝ ᱫᱟᱫᱟ ᱦᱚᱲᱮ ᱛᱟᱦᱮᱸ ᱠᱟᱱᱟ ᱟᱨ ᱠᱤ ᱮᱢᱚᱱᱮ ᱯᱷᱟᱵᱽᱲᱤ ᱞᱮᱫᱮᱭᱟ ᱯᱷᱟᱵᱽᱲᱤ ᱜᱚᱡ ᱩᱛᱟᱹᱨ ᱾ ᱜᱚᱝᱠᱮ
ᱯᱷᱟᱹᱵᱽᱲᱤ ᱜᱚᱡ ᱩᱛᱟᱹᱨ ᱯᱩᱨᱟᱹ
ᱦᱮᱸ ᱯᱷᱟᱵᱽᱲᱤ ᱜᱚᱡ ᱩᱛᱟᱹᱨ᱾
ᱟᱞᱮᱥᱮᱜ ᱜᱮ ᱵᱚᱭᱦᱟ ᱠᱩᱞᱟᱹᱭ ᱠᱚᱫᱚ ᱵᱟᱝ ᱠᱚ ᱧᱟᱢᱚᱜ ᱜᱮᱭᱟ ᱥᱮ
ᱦᱮᱜ ᱟᱣ
ᱟᱫᱚ ᱟᱞᱮ ᱫᱚ ᱟᱫᱚ ᱟᱹᱰᱤ ᱫᱚᱥᱮ ᱢᱟᱥᱮ ᱢᱤᱜᱴᱟᱝ ᱜᱟᱱ ᱠᱩᱞᱟᱹᱭ ᱠᱚᱞᱮ ᱧᱟᱢ ᱞᱮᱠᱚ ᱠᱷᱟᱡ ᱩᱱᱠᱩ ᱜᱮᱞᱮ ᱢᱟᱱᱮ ᱯᱨᱚᱥᱟᱫ ᱞᱮᱠᱟ ᱟᱞᱮ ᱫᱚ ᱠᱩᱞᱟᱹᱭ ᱡᱚᱢ ᱫᱚ᱾
ᱚ ᱦᱳᱭ,
ᱚᱝᱠᱟ ᱜᱮ ᱵᱚᱭᱦᱟ ᱟᱞᱮ ᱱᱚᱛᱮ ᱦᱚᱸ, ᱵᱟᱹᱨᱩᱰᱟᱝ ᱠᱷᱮᱛᱛᱨᱮ ᱨᱮᱫᱚ᱾
ᱵᱟᱯᱨᱩ ᱵᱩᱨᱩᱰᱟᱝ ᱫᱚ, ᱚᱝᱠᱟ ᱜᱮ ᱫᱚᱥᱮ ᱢᱟᱥᱮ᱾
ᱦᱮᱸ ᱫᱚᱥᱮ ᱢᱟᱥᱮ᱾ ᱮᱠᱫᱚᱢ ᱰᱟᱦᱤ ᱮᱞᱟᱠᱟ ᱠᱟᱱᱟ ᱥᱮ, ᱵᱟᱨᱩᱰᱟᱝ ᱵᱟᱝ ᱠᱚ ᱧᱟᱢ ᱦᱚᱫᱚᱜ ᱜᱮᱭᱟ ᱠᱚ᱾
ᱦᱚᱸ, ᱦᱚᱸ, ᱞᱟᱹᱭ ᱫᱤᱧ ᱵᱚᱭᱦᱟ ᱛᱟᱦᱚᱞᱮ ᱟᱯᱮ ᱟᱹᱛᱳ ᱫᱤᱥᱚᱢ ᱫᱚ ᱚᱠᱟ ᱥᱮᱫ?
ᱦᱮᱸ ᱟᱞᱮ ᱱᱚ ᱟᱞᱮ ᱫᱚ ᱦᱟᱸᱜ, ᱫᱷᱟᱲ ᱫᱤᱥᱚᱢ ᱞᱮ ᱯᱟᱲᱟᱜ ᱠᱟᱱᱟ, ᱞᱮ ᱦᱟᱸᱜ᱾
ᱫᱷᱟᱲ ᱫᱤᱥᱚᱢ ᱟᱪᱪᱷᱟ, ᱟᱪᱪᱷᱟ᱾
ᱟᱯᱮ ᱫᱚ ᱦᱟᱸᱜ?
ᱟᱞᱮ ᱫᱚ ᱫᱤᱥᱚᱜ, ᱟᱞᱮ ᱫᱚ ᱵᱚᱭᱦᱟ ᱢᱚᱞ ᱫᱤᱥᱚᱢ, ᱟᱞᱮ ᱫᱚ᱾
ᱚᱦᱚᱸ, ᱢᱚᱞ ᱫᱤᱥᱚᱢ᱾
ᱟᱞᱮ ᱫᱚ ᱢᱚᱞ ᱫᱤᱥᱚᱢ ᱠᱟᱱᱟ, ᱞᱮ ᱵᱚᱭᱦᱟ ᱟᱞᱮ ᱫᱚ᱾
ᱟᱞᱮ ᱥᱮᱜ ᱫᱚ ᱟᱱᱮ, ᱵᱟᱹᱨᱩᱰᱟᱝ ᱠᱚᱫᱚ, ᱢᱟᱱᱮ ᱦᱮᱸ ᱵᱟᱱ ᱜᱟᱰᱟ ᱢᱩᱰᱩ ᱠᱚᱫᱚ, ᱟᱹᱰᱤ ᱡᱟᱹᱥᱛᱤ ᱜᱮᱭᱟ᱾
ᱦᱮᱸ,
ᱦᱮᱸ ᱟᱫᱚ ᱟᱞᱮ ᱫᱚ ᱵᱟᱹᱨᱩᱰᱟᱝ ᱫᱚ, ᱚᱱᱟ ᱛᱮᱜᱮ ᱡᱟᱹᱥᱛᱤ ᱠᱟᱭᱞᱮ ᱧᱟᱢ ᱠᱚᱣᱟ᱾
ᱦᱩᱸ, ᱦᱩᱸ᱾
ᱪᱷᱤᱜ ᱪᱷᱤᱜ ᱟ
ᱟᱫᱚ ᱵᱚᱭᱦᱟ ᱫᱚ ᱤᱭᱟᱹ, ᱥᱩᱠᱨᱤ ᱠᱚᱫᱚ ᱯᱮ ᱥᱮᱸᱫᱽᱨᱟ ᱠᱚᱣᱟ ᱥᱮ ᱵᱟᱝ?
ᱦᱢᱸ, ᱪᱟᱞᱟᱣ ᱦᱳᱭᱩᱜ ᱜᱮᱭᱟ, ᱵᱤᱨ ᱠᱚ ᱥᱮᱱ ᱥᱩᱠᱨᱤ ᱥᱮᱸᱫᱽᱨᱟ ᱦᱚᱸ᱾
ᱳᱚ,
ᱡᱟ ᱦᱳᱠ ᱵᱚᱛᱚᱨ ᱥᱟᱛᱞᱟᱜ ᱛᱟᱦᱮᱸᱱ ᱜᱮᱭᱟ, ᱥᱩᱠᱨᱤ ᱛᱚ ᱩᱱᱠᱩ ᱢᱤ ᱢᱤᱫ ᱡᱮᱠᱷᱟ ᱡᱩᱫᱤ ᱚᱱᱠᱟᱱ ᱦᱚᱨ ᱠᱚᱨᱮ ᱠᱚ, ᱛᱟᱦᱮᱸᱱ ᱟᱠᱚ ᱩ ᱩᱴᱟᱹ ᱟᱹᱱᱤᱡ ᱟᱠᱚ ᱛᱚ ᱦᱟᱸᱜ, ᱚᱱᱟ ᱵᱚᱛᱚᱨ ᱥᱟᱛᱞᱟᱜ ᱥᱮᱸᱫᱽᱨᱟ ᱠᱚ, ᱦᱳᱭᱩᱜᱼᱟ ᱛᱚ᱾ ᱦᱮᱸ,
ᱚ, ᱵᱚᱭᱦᱟ ᱛᱟᱦᱚᱞᱮ ᱟᱫᱚ, ᱱᱮ ᱱᱤᱛᱳᱜ ᱫᱚ ᱛᱟᱦᱚᱞᱮ ᱟᱫᱚ ᱤᱭᱟᱹ, ᱱᱮᱛᱟᱨ ᱫᱚ ᱟᱫᱚ, ᱪᱮᱜ ᱠᱚᱢ ᱪᱤᱠᱟᱹ ᱵᱟᱲᱟᱭᱮᱜᱼᱟ?
ᱦᱮᱸ, ᱱᱮᱛᱟᱨ ᱫᱚ ᱡᱟᱦᱳᱠ ᱮᱭ, ᱪᱟᱥ ᱵᱟᱥ ᱠᱚᱜᱮ ᱦᱟᱸᱜ᱾
ᱪᱟᱥᱵᱟᱥ ᱠᱚᱜᱮ, ᱟᱫᱚ ᱪᱟᱨᱟ ᱠᱚᱫᱚ ᱯᱮ, ᱜᱤᱲᱤ ᱵᱟᱲᱟ ᱠᱮᱜᱼᱟ ᱥᱮ ᱵᱟᱝ?
ᱦᱮᱸ ᱪᱟᱨᱟ ᱠᱚ ᱜᱤᱰᱤ ᱵᱟᱲᱟ, ᱦᱳᱭ ᱠᱟᱱ ᱜᱮᱭᱟ ᱦᱟᱸᱜ᱾
ᱦᱮᱸ,
ᱡᱟᱭ ᱦᱳᱠ,
ᱦᱮᱸ ᱟᱫᱚ, ᱟᱫᱚ ᱫᱟᱜ ᱜᱮ ᱵᱟᱭ, ᱫᱟᱜ ᱵᱟᱲᱟᱭᱫᱟ ᱵᱚᱭᱦᱟ, ᱚᱱᱠᱟᱜᱮ ᱡᱟᱹᱥᱛᱤ ᱧᱚᱜ, ᱡᱮ ᱟᱨᱟᱢᱵᱚ ᱜᱚᱫᱟ ᱵᱚᱱ᱾
ᱦᱮᱸ,
ᱫᱟᱜ ᱨᱮᱱᱟᱜ ᱠᱟᱛᱷᱟ ᱟᱞᱚᱢ ᱞᱟᱹᱭᱟ ᱵᱚᱭᱦᱟ, ᱡᱚᱠᱷᱚᱱᱮᱢ ᱠᱷᱚᱡᱚᱜᱼᱟ, ᱩᱱ ᱥᱩᱢᱚᱭ ᱫᱚ ᱵᱟᱹᱱᱩᱜ ᱼᱟ, ᱟᱨ ᱡᱚᱠᱷᱚᱱ ᱵᱟᱢ ᱠᱷᱚᱡᱚᱜᱼᱟ, ᱜᱷᱟᱹᱲᱤᱭ, ᱜᱷᱟᱹᱲᱤᱭ ᱫᱟᱜ
ᱜᱷᱟᱲᱮ, ᱜᱷᱟᱲᱮ ᱫᱟᱜ ᱫᱟᱭ ᱵᱟᱝ?
ᱦᱮᱸ᱾
ᱟᱫᱚ ᱵᱚᱭᱦᱟ ᱞᱟᱹᱭᱫᱟᱹᱧ ᱟᱫᱚ ᱠᱤᱫᱩᱵ ᱵᱟᱲᱟ ᱠᱚᱫᱚ ᱛᱤᱨᱮ ᱦᱳᱭ ᱟᱠᱟᱱᱟ?
ᱦᱮᱸ ᱠᱤᱫᱩᱵ ᱵᱟᱲᱟ ᱠᱚᱫᱚ ᱦᱩᱭ ᱟᱠᱟᱱ ᱜᱮᱭᱟ ᱞᱟᱦᱟ ᱧᱚᱜ ᱨᱮᱜᱮ᱾
ᱦᱟᱸ ᱵᱮᱥ ᱠᱟᱛᱷᱟ ᱟᱫᱚ ᱡᱟᱦᱟᱧ ᱞᱟᱹᱭᱫᱟ ᱵᱚᱭᱦᱟ ᱩᱱᱠᱩ ᱡᱟᱸᱦᱟ ᱠᱩᱞᱟᱹᱭ ᱠᱚ ᱯᱮ ᱜᱚᱡ ᱠᱚᱣᱟ ᱥᱮ ᱥᱮᱸᱫ ᱡᱟᱦᱟᱸᱭ ᱯᱮ ᱥᱮᱸᱫᱽᱨᱟ ᱠᱚᱣᱟ ᱟᱫᱚ ᱩᱱᱠᱩ ᱫᱚᱯᱮ ᱪᱤᱠᱟᱹ ᱠᱚᱣᱟ ᱟᱫᱚ ᱦᱟᱸᱜ ᱱᱤᱛᱚᱜ ᱟᱫᱚ ᱧᱤᱫᱟᱹ ᱧᱤᱫᱟᱹ ᱯᱮ ᱜᱚᱡ ᱞᱮᱠᱚ ᱠᱷᱟᱡ ᱫᱚ
ᱦᱮᱸ ᱧᱤᱫᱟᱹ ᱫᱚ ᱡᱟᱭᱦᱳᱠ ᱛᱚ ᱱᱤᱛᱚᱜ ᱫᱚ ᱦᱟᱸᱜ ᱛᱚ ᱚᱱᱠᱟ ᱤᱥᱤᱱ ᱵᱟᱥᱟᱝ ᱢᱟᱛᱚ ᱵᱟᱝ ᱥᱚᱢᱵᱷᱚᱵᱚᱜᱼᱟ᱾
ᱦᱩᱸ
ᱡᱟᱣᱦᱳᱠ ᱩᱱᱠᱩ ᱫᱚ ᱦᱟᱞᱠᱟ ᱟᱸᱪ ᱨᱮ ᱵᱤᱱᱟᱹᱣ ᱵᱟᱲᱟ ᱠᱟᱛᱮᱜ ᱜᱮ ᱫᱚᱦᱚ ᱠᱚ ᱦᱩᱭᱩᱜᱼᱟ᱾
ᱚ ᱚ ᱥᱮᱛᱟᱜ ᱵᱮᱲᱟ ᱯᱮ ᱵᱮᱵᱚᱥᱛᱟ ᱠᱚᱣᱟ ᱵᱟᱝ
ᱦᱮᱸ ᱥᱮᱛᱟᱜ ᱵᱮᱲᱟ ᱱᱤᱛᱚᱜ ᱫᱚ ᱵᱟᱝᱠᱷᱟᱱ ᱚᱠᱚᱭ ᱫᱚ ᱵᱮᱨᱮᱫ ᱛᱮᱦᱟᱸᱜ ᱮ ᱤᱥᱤᱱᱟᱢᱟᱭ ᱚᱲᱟᱜ ᱦᱚᱲ ᱠᱚᱦᱚᱸ ᱠᱚ ᱞᱟᱜᱟᱜ ᱟᱹᱱᱤᱡ ᱟᱠᱚ ᱱᱚᱱᱛᱮ ᱵᱮᱲᱟ ᱥᱮᱸᱜᱮᱞ ᱫᱩᱞ ᱢᱟᱱᱮ ᱜᱮ᱾
ᱦᱟᱸ ᱟᱫᱚ ᱚᱱᱟ ᱡᱟᱦᱟᱸᱭ ᱠᱚ ᱵᱚᱭᱦᱟ ᱚᱱᱠᱟᱜᱮ ᱡᱟᱹᱥᱛᱤ ᱧᱚᱜ ᱡᱩᱫᱤ ᱯᱮ ᱥᱮᱸᱫᱽᱨᱟ ᱞᱮᱠᱚ ᱠᱷᱟᱡ ᱫᱚ ᱠᱟᱹᱴᱤᱡ ᱮᱢ ᱠᱷᱚᱵᱚᱨᱟᱹᱧᱟᱹ ᱟᱞᱮᱥᱮᱫ ᱫᱚ ᱚᱱᱠᱟ ᱫᱚᱥᱮ ᱢᱟᱥᱮ ᱛᱚ ᱤᱱᱟᱹ ᱠᱷᱟᱡ ᱫᱚ ᱪᱟᱞᱟᱜ ᱦᱩᱭᱩᱜᱼᱟ᱾
ᱟᱦᱟᱦᱩᱸ ᱦᱮᱸ ᱦᱮᱸ ᱪᱮᱫᱟᱜ ᱵᱟᱝ ᱵᱚᱭᱦᱟ ᱡᱟᱦᱳᱠ ᱛᱟᱦᱚᱞᱮ ᱚᱱᱠᱟ ᱜᱟᱯᱟ ᱢᱮᱭᱟᱝ ᱡᱩᱫᱤ ᱥᱚᱢᱚᱭ ᱠᱷᱚᱱ ᱱᱚᱣᱟ ᱟᱯᱮ ᱫᱤᱥᱚᱢ ᱟᱨ ᱟᱞᱮ ᱫᱤᱥᱚᱢ ᱫᱚ ᱛᱤᱱᱟᱹᱜ ᱜᱮ ᱯᱷᱟᱨᱟᱠ ᱥᱟᱺᱜᱤᱧ ᱛᱮ ᱦᱟᱸᱜ᱾
ᱛᱟᱦᱩ ᱵᱟᱝ ᱯᱷᱟᱨᱟᱠᱟ ᱫᱷᱟᱲ ᱫᱤᱥᱚᱢ ᱢᱚᱞ ᱫᱤᱥᱚᱢ ᱫᱚ ᱦᱮᱸ ᱚᱱᱮ ᱠᱟᱹ ᱠᱟᱹᱴᱤᱡ ᱟᱫᱚ ᱡᱟᱜᱮ ᱥᱚᱢᱛᱭ ᱞᱟᱜᱟᱜᱼᱟ ᱢᱤᱫ ᱫᱤᱱ ᱛᱮ ᱥᱮᱴᱮᱨᱟᱱᱤᱡ ᱜᱮᱭᱟ᱾
ᱦᱮᱸ
ᱟᱫᱚ ᱞᱟᱹᱭᱫᱤᱧ ᱵᱚᱭᱦᱟ ᱛᱟᱦᱚᱞᱮ ᱥᱚᱵᱽᱡᱤ ᱤᱭᱟᱹ ᱥᱚᱵᱽᱡᱤ ᱠᱚ ᱨᱚᱦᱚᱭ ᱵᱟᱲᱟᱭ ᱜᱮᱭᱟ ᱥᱮ ᱵᱟᱝ?
ᱦᱮᱸ ᱦᱮᱸ ᱥᱚᱵᱽᱡᱤ ᱠᱚ ᱯᱩᱨᱟᱹ ᱵᱮᱸᱜᱟᱲ, ᱵᱷᱮᱱᱰᱤ, ᱯᱚᱴᱚᱞ ᱠᱩᱸᱫᱽᱨᱤ, ᱠᱟᱨᱞᱟ, ᱥᱟᱱᱟᱢ ᱞᱮᱠᱟᱱᱟᱜ ᱥᱚᱵᱽᱡᱤ ᱠᱚᱜᱮ ᱨᱚᱦᱚᱭ ᱵᱟᱲᱟᱭ ᱦᱩᱭᱩᱜ ᱜᱮᱭᱟ᱾
ᱟᱫᱚ ᱢᱟᱨᱠᱮᱴ ᱠᱚᱢ ᱤᱫᱤ ᱵᱟᱲᱟᱭ ᱜᱮᱭᱟ ᱥᱮ ᱵᱟᱝ ᱥᱮ ᱚᱲᱟᱜ ᱡᱚᱢ ᱞᱮᱠᱟ?
ᱵᱟᱝ ᱵᱟᱝ ᱢᱟᱨᱠᱮᱴ ᱚᱲᱟᱜ ᱡᱚᱢ ᱞᱮᱠᱟ ᱢᱟ ᱢᱮᱱᱟᱜ ᱦᱩᱭᱩᱜ ᱠᱟᱱ ᱜᱮᱭᱟ᱾
ᱦᱮᱸ
ᱳ ᱵᱟᱹᱲᱛᱤ ᱞᱮᱱᱠᱷᱟᱱ ᱫᱚ ᱢᱟᱨᱠᱮᱴ ᱠᱚ ᱤᱫᱤ ᱵᱟᱲᱟ ᱦᱩᱭᱩᱜ ᱜᱮᱭᱟ᱾
ᱚ
ᱟᱹᱰᱤ ᱢᱟᱨᱟᱝ ᱢᱟᱨᱠᱮᱴ ᱛᱤᱸᱜᱩᱱᱟ ᱛᱚ ᱵᱷᱟᱞᱮ ᱜᱮᱢ ᱪᱟᱥᱵᱟᱥ ᱛᱚ
ᱦᱮᱸ ᱦᱮᱸ ᱚᱱᱠᱟ ᱪᱮ
ᱵᱚᱭᱦᱟ
ᱟᱢ ᱦᱮᱸ ᱦᱮᱸ ᱵᱚᱭᱦᱟ
ᱦᱩᱸ ᱵᱚᱭᱦᱟ ᱞᱟᱹᱭ ᱢᱮ ᱨᱚᱲ ᱟᱸᱡᱚᱢᱚᱜ ᱠᱟᱱᱟ
ᱦᱮᱸ ᱞᱟᱹᱭᱫᱟᱹᱧ ᱵᱚᱭᱦᱟ ᱟᱢ ᱫᱚ ᱛᱟᱦᱚᱞᱮ ᱪᱮᱫ ᱠᱚᱢ ᱪᱤᱠᱟᱹ ᱵᱟᱲᱟᱭ ᱜᱮᱭᱟ
ᱤᱧ ᱫᱚ ᱵᱚᱭᱦᱟ ᱪᱤᱠᱟᱹ ᱵᱟᱝ ᱤᱧ ᱫᱚ ᱥᱩᱠᱨᱤ ᱠᱟᱹᱴᱤᱡ ᱤᱧ ᱵᱟᱹᱱᱤᱡᱽ ᱵᱮᱯᱟᱨᱤ ᱠᱚᱣᱟ ᱤᱧ ᱫᱚ ᱵᱚᱭᱦᱟ
ᱚᱻ ᱥᱩᱠᱨᱤ
ᱦᱮᱸ ᱥᱩᱠᱨᱤ ᱵᱟᱹᱱᱤᱡᱽ ᱵᱮᱯᱟᱨᱤ ᱠᱚᱣᱟᱹᱧ ᱚᱱᱟ ᱦᱟᱴ ᱯᱩᱛᱤ ᱦᱟᱴ ᱡᱟᱦᱟᱸ ᱦᱩᱭᱩᱜᱼᱟ ᱥᱮ ᱚᱱᱟ ᱦᱟᱴ ᱥᱚᱯ ᱼᱼ ᱥᱚᱯᱛᱟ ᱨᱮ ᱯᱮᱭᱟ ᱦᱟᱴᱤᱧ ᱧᱟᱢᱟ ᱯᱮᱭᱟ ᱦᱟᱴ ᱛᱤᱧ ᱪᱟᱞᱟᱜᱼᱟ ᱚᱸᱰᱮ ᱥᱩᱠᱨᱤ ᱠᱚ ᱵᱟᱹᱨᱤᱡ ᱵᱮᱯᱟᱨᱤ ᱠᱚ ᱦᱩᱭᱩᱜᱼᱟ ᱚᱸᱰᱮ ᱟᱹᱠᱷᱨᱤᱧ ᱠᱩᱣᱟᱹᱧ ᱜᱮᱫ ᱠᱟᱛᱮᱫ ᱟᱨ ᱮᱢᱱᱤ ᱟᱨ ᱮᱢᱱᱤ ᱛᱮᱢᱟ ᱢᱮᱱᱟᱜ ᱠᱚᱛᱤᱧ ᱵᱟᱯᱞᱟ ᱚᱲᱟᱜ ᱵᱷᱟᱰᱟᱱ ᱚᱲᱟᱜ ᱵᱷᱩᱡᱽᱱᱟᱹ ᱚᱲᱟᱜ ᱚᱱᱟ ᱠᱚᱨᱮ ᱚᱱᱟ ᱠᱚᱨᱮ ᱠᱚᱸᱰᱨᱟ ᱠᱚᱧ ᱧᱟᱢ ᱞᱮᱠᱷᱟᱱ ᱚᱱᱟ ᱠᱚᱨᱮ ᱥᱩᱠᱨᱤ ᱠᱚᱧ ᱟᱹᱠᱷᱨᱤᱧ ᱠᱚᱣᱟ ᱢᱟᱱᱮ ᱜᱮᱫ ᱼᱼ ᱠᱟᱛᱮᱫ ᱟᱨ ᱮᱢᱱᱤ ᱜᱟᱹᱰᱤ ᱯᱟᱹᱴᱤ ᱠᱚ ᱦᱤᱡᱩᱜᱼᱟ ᱩᱱᱠᱩ ᱟᱹᱷᱨᱤᱧ ᱟᱠᱚ ᱦᱩᱭᱩᱜᱼᱟ
ᱚᱻ
ᱵᱟᱠᱷᱟᱡ ᱫᱚ ᱟᱫᱚ ᱚᱠᱚᱭ ᱢᱟᱱᱮ ᱡᱟᱹᱥᱛᱤ ᱜᱮ ᱥᱩᱠᱨᱤ ᱵᱚᱭᱦᱟᱧ ᱪᱟᱥ ᱠᱚᱣᱟ ᱥᱮ ᱢᱟᱱᱮ ᱤᱧ ᱫᱮᱲ ᱵᱤᱜᱟᱹ ᱡᱟᱭᱜᱟᱧ ᱮᱥᱮᱫ ᱟᱠᱟᱫᱟ ᱥᱩᱠᱨᱤ ᱚᱱᱟ ᱵᱟᱣᱩᱱᱰᱟᱨᱤ ᱚᱱᱟ ᱫᱚᱦᱚ ᱞᱟᱹᱜᱤᱫ
ᱚᱸᱻ
ᱤᱧ ᱱᱤᱛᱳᱜ ᱵᱟᱝ ᱵᱟᱝᱛᱮ ᱛᱤᱨᱤᱥ ᱯᱤᱥ ᱛᱤᱨᱤᱥ ᱯᱤᱥ ᱥᱩᱠᱨᱤ ᱢᱮᱱᱟᱜ ᱠᱚᱛᱤᱧᱟ
ᱚ ᱦᱚᱸ ᱟᱹᱰᱤ ᱡᱟᱹᱨᱛᱤ ᱫᱚ
ᱦᱩᱸ ᱛᱤᱨᱤᱥ ᱯᱤᱥ ᱪᱩᱠᱨᱤ ᱟᱨ ᱚᱱᱟ ᱵᱚᱲᱚ ᱞᱟᱹᱴᱩ ᱞᱟᱹᱴᱩ ᱠᱚᱜᱮ ᱚᱱᱟ ᱠᱟᱹᱴᱤᱡ ᱠᱩᱰᱩ ᱵᱟᱪᱪᱷᱟ ᱠᱚ ᱵᱟᱝ ᱩᱱᱠᱩ ᱦᱩᱭᱩᱜ ᱜᱮᱭᱟ ᱠᱚ ᱯᱚᱱᱨᱚ ᱠᱩᱲᱤᱴᱤ ᱠᱚ ᱦᱩᱭᱩᱜᱼᱟ ᱩᱱᱠᱩ ᱡᱟᱦᱟᱸ ᱯᱩᱱᱭᱟ ᱮᱸᱜᱟ ᱠᱚ ᱦᱚᱯᱚᱱ ᱟᱠᱟᱫ ᱠᱚᱣᱟ ᱯᱩᱱᱭᱟ ᱮᱸᱜᱟ
ᱚᱻ ᱯᱩᱱᱭᱟ
ᱦᱮᱸ ᱯᱩᱱᱭᱟ ᱮᱸᱜᱟ ᱢᱟᱱᱮ ᱡᱷᱚᱛᱚ ᱨᱮᱱ ᱜᱮ ᱥᱟᱛᱴᱤ ᱟᱴᱤ ᱱᱚᱴᱤ ᱠᱟᱛᱮ ᱦᱚᱯᱚᱱ ᱛᱟᱠᱚ ᱚᱱᱟ ᱯᱩᱱᱭᱟᱹ ᱜᱟᱨᱟᱝ ᱠᱩᱲᱤ ᱯᱚᱸᱪᱤᱥᱴᱤ ᱦᱚᱯᱚᱱ ᱟᱨ ᱠᱷᱟᱹᱥᱤ ᱠᱚ ᱩᱱᱠᱩ ᱢᱟ ᱢᱮᱱᱟᱜ ᱠᱚᱛᱤᱧ ᱠᱷᱟᱹᱥᱤ ᱠᱚ ᱱᱟᱧ ᱯᱚᱧᱪᱟᱥᱴᱤ ᱥᱩᱠᱨᱤ ᱦᱩᱸ
ᱴᱷᱤ ᱛᱟᱦᱮ ᱟᱢ ᱢᱟ ᱟᱹᱰᱤ ᱞᱟ. ᱴᱷᱩ
ᱦᱩᱸ ᱟᱱᱰᱚ ᱯᱟᱨᱮ ᱚᱱᱟ ᱡᱮᱠᱳᱱᱳ ᱡᱩᱫᱤ ᱵᱚᱭᱦᱟ ᱵᱚᱞ ᱮᱱᱮᱡ ᱪᱮ ᱡᱩᱫᱤ ᱵᱚᱞ ᱮᱱᱮᱡ ᱨᱮ ᱠᱷᱮᱞᱳᱜ ᱨᱮ ᱡᱩᱫᱤ ᱯᱨᱟᱭᱤᱡ ᱠᱚ ᱞᱟᱜᱟᱜ ᱤᱧ ᱞᱟᱹᱭ ᱤᱧᱟ ᱱᱚᱜᱼᱚᱭ ᱡᱮ ᱩᱯᱨᱩᱢ ᱦᱩᱭᱱᱟ ᱟᱨ ᱠᱳᱱᱳ ᱠᱟᱡᱮ ᱵᱷᱚᱡᱮ ᱵᱤᱦᱟᱹ ᱵᱟᱯᱞᱟ ᱨᱮ ᱦᱮᱸ ᱚᱱᱟ ᱠᱚᱨᱮᱢ ᱞᱟᱹᱭ ᱫᱟᱲᱮᱭᱤᱹᱧᱟ ᱚᱵᱚᱥᱳᱭ ᱩᱸ ᱥᱟᱯᱞᱟᱭ ᱧᱟᱢᱚᱜᱼᱟ
ᱟᱞᱮ ᱱᱚᱛᱮ ᱢᱟ ᱵᱚᱭᱦᱟ ᱚᱱᱠᱟ ᱥᱩᱠᱨᱤ ᱠᱚᱢᱟ ᱵᱟᱹᱱᱩᱜ ᱠᱚᱛᱟᱞᱮ ᱟᱹᱛᱩᱳ ᱫᱤᱥᱚᱢ ᱠᱚᱨᱮᱢᱟ ᱡᱟᱭᱦᱳᱠ
ᱦᱩᱸ
ᱠᱷᱚᱵᱚᱨ ᱵᱟᱲᱟᱭᱮᱱᱟ ᱢᱤᱫᱴᱮᱱ ᱩᱱᱠᱩ ᱢᱤᱫᱴᱟᱝ ᱩᱯᱨᱩᱢ ᱦᱚᱸ ᱛᱮᱭᱟᱨᱮᱱᱟ
ᱦᱮᱸ
ᱟᱞᱮ ᱱᱚᱰᱮ ᱵᱟᱦᱟ ᱨᱮ ᱥᱩᱵᱚ ᱥᱚᱦᱚᱨᱟᱭ ᱥᱟᱠᱨᱟᱛ ᱠᱚᱞᱮ ᱛᱟᱦᱚᱞᱮ ᱟᱯᱮ ᱥᱟᱱ ᱠᱷᱚᱱᱜᱮ ᱟᱢ ᱴᱷᱮᱱ ᱠᱷᱚᱱᱜᱮ ᱤᱫᱤ ᱵᱟᱲᱟᱟᱭ ᱦᱩᱭᱩᱜᱼᱟ ᱛᱟᱦᱞᱮ ᱥᱩᱠᱨᱤ ᱡᱤᱞ ᱦᱮᱸ
ᱦᱮᱸ ᱦᱮᱸ ᱪᱮᱫᱟᱜ ᱡᱟᱜᱮ ᱪᱟ ᱯᱟᱱ ᱵᱤᱲᱤ ᱧᱩ ᱛᱚ ᱵᱚᱭᱦᱟ ᱧᱟᱢᱚᱜᱼᱟ ᱛᱚ ᱦᱟᱴᱷᱮᱡ ᱠᱷᱚᱡ ᱫᱚ ᱦᱩᱸ ᱚᱱᱟᱱᱟᱜᱮ ᱵᱚᱭᱦᱟ ᱟᱫᱚ ᱠᱟᱜᱮ ᱠᱚᱨᱟᱣ ᱦᱩᱭᱩᱜ ᱠᱟᱱᱟ ᱟᱵᱚ ᱠᱚᱨᱟᱣ ᱠᱟᱛᱮ ᱡᱚᱢ ᱞᱟᱜᱟᱜᱼᱟ ᱥᱮ ᱡᱟᱦᱟᱱᱟᱜ ᱜᱮ
ᱦᱮᱸ ᱦᱮᱸ
ᱵᱟᱠᱷᱟᱡ ᱫᱚ ᱦᱟᱸᱜ ᱵᱟᱹᱦᱩ ᱜᱤᱫᱽᱨᱟᱹ ᱠᱚ ᱢᱮᱱᱟᱜ ᱠᱚᱣᱟ ᱩᱱᱠᱩ ᱩᱥᱩᱞ ᱞᱟᱜᱟᱜᱼᱟ ᱥᱮ ᱟᱫᱚ ᱟᱢᱫᱚ ᱵᱚᱭᱦᱟᱢ ᱤᱭᱟᱹ ᱞᱮᱫᱤᱧ ᱵᱟᱯᱞᱟᱣ ᱠᱟᱱᱟᱢ ᱥᱮ ᱵᱟᱝ
ᱟᱹᱣᱨᱤ ᱵᱚᱭᱦᱟ ᱠᱟᱱ ᱵᱟᱯᱞᱟ ᱞᱟᱹᱜᱤᱫ ᱵᱟᱝ ᱧᱟᱢ ᱵᱟᱲᱟ ᱦᱩᱭ
ᱚ ᱦᱮᱸ ᱟᱫᱚ ᱦᱟᱸᱜ ᱞᱟᱹᱭ ᱫᱤᱧ ᱤᱭᱟᱹ ᱰᱟᱸᱰᱟ ᱠᱚ ᱠᱮᱴᱮᱡ ᱠᱟᱛᱮ ᱜᱮ ᱵᱟᱯᱞᱟ ᱫᱚ ᱞᱟᱹᱠᱛᱤ ᱠᱟᱱ ᱜᱮᱭᱟ ᱟᱫᱚ ᱚᱱᱟ ᱵᱟᱯᱞᱟ ᱞᱮᱝᱠᱷᱟᱡ ᱥᱚᱝᱥᱟᱨ ᱱᱟᱜ ᱪᱟᱯ ᱠᱚᱫᱚ ᱵᱚᱭᱦᱟ ᱞᱤᱭᱟᱹᱜᱮ ᱟᱹᱰᱤ ᱟᱸᱡᱷᱟᱴ ᱠᱚ ᱡᱮᱢᱱᱟᱜ ᱟᱞᱚ ᱦᱤᱡᱩᱜ ᱢᱟ
ᱦᱮᱸᱻ ᱵᱚᱭᱦᱟ ᱚᱱᱟ ᱢᱟ ᱡᱚᱛ ᱡᱚᱛᱷᱟᱛ ᱠᱟᱛᱷᱟ ᱜᱮᱢ ᱞᱟᱹᱭ ᱠᱟᱜ-ᱟ ᱱᱤᱡᱮᱨᱟᱜ ᱰᱟᱸᱰᱟ ᱵᱟᱝ ᱠᱮᱴᱮᱡ ᱞᱮᱝᱠᱷᱟᱱ ᱵᱟᱹᱦᱩᱣᱟᱜ ᱰᱟᱸᱰᱟ ᱪᱤᱠᱟᱹ ᱛᱮᱢ ᱥᱚᱡᱷᱮᱭᱟ ᱦᱮᱸ
ᱚᱱᱟ ᱫᱚ ᱞᱟᱹᱠᱛᱤ ᱟᱫᱚ ᱚᱱᱟ ᱛᱮᱜᱮ ᱵᱮᱯᱟᱨᱤ ᱠᱚᱫᱚ ᱠᱚᱨᱟᱣ ᱦᱚᱸ ᱞᱟᱜᱟᱜ ᱠᱟᱱᱟ ᱠᱟᱨᱚᱱ ᱞᱟᱡ ᱨᱮᱸᱜᱮᱡ ᱫᱚ ᱵᱟᱭ ᱵᱩᱡᱟ ᱵᱚᱭᱦᱟ
ᱦᱮᱸ ᱦᱮᱸ ᱳᱵᱳᱥᱳᱭ ᱳᱵᱳᱥᱳᱭ
ᱟᱨ ᱞᱟᱹᱫᱤᱧ ᱵᱚᱭᱦᱟ ᱚᱲᱟᱜ ᱠᱚᱨᱮ ᱫᱚ ᱱᱟᱯᱟᱭ ᱜᱮᱭᱟ ᱵᱟᱝ
ᱦᱮᱸ ᱦᱮᱸ ᱟᱹᱰᱤ ᱱᱟᱯᱟᱭ ᱟᱹᱰᱤ ᱱᱟᱯᱟᱭ
ᱦᱩᱸ ᱟᱫᱚ ᱡᱟᱠ ᱵᱚᱭᱦᱟ ᱵᱷᱟᱞᱤ ᱵᱩᱡᱽ ᱱᱟ ᱱᱚᱝᱠᱟ ᱜᱟᱞᱢᱟᱨᱟᱣ ᱠᱟᱛᱮᱫ ᱡᱟᱭᱦᱳᱠ ᱟᱹᱰᱤ ᱥᱟᱨᱦᱟᱣ ᱱᱚᱝᱠᱟ ᱟᱨᱚ ᱦᱟᱸᱜ ᱜᱟᱞᱢᱟᱨᱟᱣ ᱵᱟᱲᱟᱭ ᱦᱩᱭᱩᱜ ᱜᱮᱭᱟ ᱦᱮᱸ ᱟᱨ ᱩᱯᱨᱩᱢ ᱦᱚᱸ ᱦᱩᱭᱮᱱᱟ ᱧᱟᱯᱟᱢ ᱦᱩᱭᱩᱟ
ᱦᱮᱸ ᱛᱟᱦᱞᱮ ᱵᱚᱭᱟ ᱚᱱᱟ ᱫᱟᱨᱟᱭ ᱠᱟᱱ ᱥᱚᱦᱚᱨᱟᱭ ᱨᱮᱫᱚ ᱠᱚᱱᱴᱟᱠᱴᱮ ᱢᱮ ᱜᱤᱭᱟᱹᱧ ᱦᱟᱸᱜ
ᱦᱮᱸ ᱵᱚᱭᱦᱟ ᱟᱨ ᱚᱱᱟ ᱞᱟᱦᱟᱨᱮ ᱦᱮᱸ ᱦᱮᱸ ᱡᱮᱞ ᱮᱠᱫᱚᱢ ᱚᱱᱟ ᱞᱟᱹᱠᱛᱤ ᱠᱟᱱ ᱜᱮᱭᱟ ᱥᱮ
ᱦᱮᱸ
ᱟᱫᱚ ᱵᱚᱭᱦᱟ ᱞᱮᱫᱤᱧ ᱛᱤᱨᱮ ᱡᱟᱹᱯᱤᱫ ᱫᱚ ᱦᱩᱭᱩᱜᱼᱟ ᱟᱫᱚ
ᱡᱟᱹᱯᱤᱫ ᱫᱚ ᱦᱟᱸᱜ ᱟᱨ ᱠᱟᱹᱡ ᱯᱚᱨᱮ ᱦᱟᱸᱜ ᱡᱟᱹᱯᱤᱫᱽ ᱦᱩᱭᱩᱟ
ᱡᱟᱦᱳᱠ ᱱᱤᱛᱚᱜ ᱫᱚ ᱦᱟᱸᱜ ᱚᱱᱮ ᱵᱟᱲᱜᱮ ᱦᱚᱨᱦᱚ ᱠᱚᱜᱮ ᱦᱮᱡ ᱵᱟᱲᱟ ᱦᱩᱭ ᱠᱟᱱᱟ ᱠᱩᱢᱵᱽᱲᱩ ᱠᱚ ᱡᱟᱹᱥᱛᱤ ᱛᱚ
ᱦᱮᱸ ᱠᱩᱢᱲᱩ ᱠᱚ ᱡᱟᱹᱥᱛᱤ ᱢᱟᱨᱟᱣ ᱞᱮᱠᱷᱟᱡ ᱠᱚ ᱥᱮ ᱚᱱᱮ
ᱦᱮᱸ ᱦᱮᱸ ᱦᱮᱸ ᱦᱮᱸ ᱚᱱᱮ
ᱟᱨ ᱥᱟᱶ ᱥᱟᱶᱛᱮ ᱠᱩᱞᱟᱹᱭ ᱠᱚ ᱥᱮᱸᱫᱽᱨᱟ ᱥᱮ ᱥᱟᱨᱜᱟ ᱠᱚ ᱥᱮᱸᱫᱽᱨᱟ ᱵᱟᱝ
ᱴᱷᱤᱠ ᱟᱪᱷᱮ ᱵᱚᱭᱦᱟ ᱱᱚᱝᱠᱟ ᱜᱮ ᱛᱟᱦᱞᱮ ᱦᱮᱸ ᱢᱟ ᱛᱷᱟᱞᱮ ᱫᱚᱦᱚᱭ ᱢᱮ
ᱦᱮᱸ